ᱦᱟᱸ ᱜᱚᱝᱠᱮ ᱚᱲᱟᱜ ᱮᱢ ᱛᱤᱭᱚᱜ ᱠᱮᱜ ᱛᱟᱞᱟᱝᱟ?
ᱟᱹᱣᱨᱤ ᱦᱚᱸᱜᱼᱚᱭ ᱛᱤᱱᱤᱴᱤ ᱵᱟᱲᱜᱮ ᱨᱮ ᱢᱤᱱᱟᱹᱧᱟ᱾
ᱚ ᱟᱪᱪᱷᱟ ᱟᱪᱪᱷᱟ, ᱟᱨ ᱜᱟᱹᱭ ᱰᱟᱝᱨᱟ ᱠᱚᱯᱮ ᱟᱹᱥᱩᱞ ᱵᱟᱲᱟ ᱠᱚᱭᱟ ᱥᱮ ᱵᱟᱝ?
ᱦᱩᱸ ᱜᱟᱹᱭ ᱰᱟᱸᱝᱜᱽᱲᱟ ᱫᱚ ᱟᱞᱮ ᱫᱚ ᱵᱟᱞᱮ ᱪᱟᱥ ᱠᱟᱜ ᱠᱚᱣᱟ ᱪᱟᱥ ᱠᱟᱜ ᱠᱚᱣᱟ ᱠᱚ ᱟᱹᱛᱩ ᱨᱮᱱ᱾ ᱟᱫᱚ ᱛᱟᱦᱮᱸᱜ ᱠᱟᱱ ᱛᱟᱠᱚᱣᱟ ᱠᱚ ᱟᱠᱷᱨᱤᱧ ᱠᱟᱜ ᱠᱚᱣᱟᱞᱮ᱾
ᱥᱩᱠᱨᱤ ᱢᱮᱨᱚᱢ?
ᱥᱩᱠᱨᱤ ᱪᱟᱥ ᱦᱩᱭ ᱠᱟᱱᱟ᱾
ᱥᱤᱠᱨᱤ ᱫᱚ ᱛᱤᱱᱟᱹᱜ ᱜᱟᱱ ᱢᱮᱱᱟᱜ ᱠᱚᱣᱟ?
ᱥᱩᱠᱨᱤ ᱢᱮᱱᱟᱜ ᱠᱚᱣᱟ ᱵᱟᱨᱚᱴᱤ ᱜᱟᱱ᱾
ᱵᱟᱨᱚᱴᱤ ᱥᱩᱠᱨᱤ ᱵᱟᱯᱨᱮ ᱪᱮᱜ ᱯᱮ ᱡᱚᱢᱪᱚᱭᱮᱜ ᱠᱚᱣᱟ?
ᱦᱮᱸ ᱦᱚᱸᱜᱼᱚᱭ ᱦᱚᱯᱚᱱ ᱠᱟᱜ ᱠᱚᱛᱟ ᱠᱚ ᱦᱚᱯᱚᱱ ᱠᱟᱜ ᱠᱚᱭᱟ ᱠᱚ ᱠᱟᱹᱴᱤᱜ ᱠᱟᱹᱴᱤᱜ ᱦᱚᱯᱚᱱ ᱦᱚᱯᱚᱱ ᱠᱚ᱾
ᱚ ᱦᱚ ᱦᱚᱯᱚᱱ ᱠᱟᱜ ᱠᱚᱭᱟᱭ ᱦᱟᱝ ᱢᱤᱜᱴᱮᱜ ᱤᱧᱜᱟ ᱜᱮ?
ᱵᱟᱨᱭᱟ ᱮᱧᱜᱟ᱾
ᱚ ᱵᱟᱨᱭᱟ ᱤᱧᱜᱟ ᱵᱟᱝ, ᱟᱫᱚ ᱟᱫᱚ ᱩᱱᱠᱩ ᱫᱚᱞᱮ ᱦᱚᱯᱚᱱ ᱦᱚᱯᱚᱱ ᱜᱮ ᱟᱹᱷᱨᱤᱧ ᱠᱚᱣᱟ ᱥᱮ ᱜᱚᱡ ᱠᱟᱛᱮᱜ ᱞᱟᱹᱴᱩ ᱠᱟᱛᱮᱜ?
ᱦᱚᱯᱚᱱ ᱠᱟᱛᱮᱜ ᱦᱚᱸ ᱟᱹᱠᱷᱨᱤᱧ ᱠᱚᱜᱼᱟ ᱡᱩᱫᱤ ᱠᱚ ᱠᱷᱩᱫᱟᱹᱨ ᱠᱚ ᱧᱟᱢᱚᱜᱼᱟ ᱟᱨ ᱵᱟᱠᱷᱟᱱ ᱫᱚ ᱜᱚᱡ ᱠᱟᱛᱮᱜ᱾
ᱦᱚᱸ ᱪᱮᱜ ᱞᱮᱠᱟ ᱚᱱᱛᱮ ᱟᱯᱮ ᱚᱱᱛᱮ ᱥᱩᱠᱨᱤ ᱦᱚᱯᱚᱱ ᱫᱚ ᱪᱮᱜᱠᱟ ᱫᱟᱢ?
ᱫᱟᱢ ᱫᱚ ᱮᱸ ᱠᱩᱰᱩ ᱫᱚ ᱯᱚᱸᱪᱤᱥ
ᱪᱮᱠᱟᱭᱱᱟ,
ᱦᱚᱯᱚᱱ ᱠᱩᱰᱩ ᱫᱚ ᱦᱚᱯᱚᱱ ᱨᱮᱫᱚ ᱯᱚᱸᱪᱤᱥ ᱥᱚ᱾
ᱟᱪᱪᱷᱟ ᱦᱩᱸ,
ᱟᱨ ᱩᱝᱠᱩ ᱤᱭᱟᱹ ᱫᱚ ᱚᱝᱠᱟᱜᱮ ᱾ ᱠᱚᱢ ᱵᱮᱥᱤ ᱫᱚ ᱦᱩᱭᱩᱜ ᱜᱮᱭᱟ ᱯᱟᱹᱴᱷᱤ ᱠᱚᱫᱚ ᱾
ᱚ ᱟᱯᱮᱥᱮᱫ ᱛᱟᱞᱮ ᱫᱟᱢ ᱠᱚᱢᱟᱣ ᱜᱮᱭᱟ?
ᱦᱮᱸ ᱟᱞ ᱥᱮᱫ ᱫᱚ ᱠᱚᱢ ᱜᱮᱭᱟ ᱾
ᱟᱫᱚ ᱡᱮ ᱡᱮᱢᱚᱱ ᱡᱟᱦᱟᱸ ᱥᱮᱫ ᱛᱚ ᱥᱚᱢᱟᱱ ᱫᱟᱢ ᱛᱚ ᱵᱟᱝ ᱠᱟᱱᱟ ᱥᱮ?
ᱟᱞᱮ ᱥᱮᱫ ᱫᱚ ᱯᱩᱰᱩ ᱦᱚᱯᱚᱱ ᱦᱟᱛᱟᱢ ᱪᱟᱞᱟᱜᱼᱟ ᱾ ᱯᱟᱸᱪ ᱦᱟᱡᱟᱨ ᱾ ᱯᱟᱸᱪ ᱦᱟᱡᱟᱨ ᱦᱮᱞᱳ ᱟᱫᱚ ᱚᱱᱟᱜᱮ ᱚᱱᱟᱜᱤᱧ ᱚᱱᱟᱞᱤᱧ ᱜᱩᱱᱟᱹᱱᱚᱜ ᱠᱟᱱᱟ ᱵᱟᱝ ᱫᱚ ᱟᱯᱮ ᱚᱱᱛᱮ ᱠᱚᱡ ᱯᱟᱹᱭᱛᱟᱹᱨ ᱠᱟᱛᱮᱧ ᱟᱹᱜᱩ ᱠᱮ ᱾
ᱦᱮᱸ ᱟᱹᱜᱩ ᱠᱚᱢᱮ ᱪᱮᱫᱟᱜ ᱵᱟᱝ ᱟᱢ ᱦᱤᱡᱩᱜ ᱢᱮᱥᱮ ᱮᱢ ᱜᱚᱜ ᱟᱢᱟᱞᱮ ᱛᱤᱱᱟᱹᱜ ᱫᱚᱨᱠᱟᱨ ᱛᱟᱢ?
ᱢᱤᱫ ᱴᱨᱟᱠ ᱤᱧ ᱞᱳᱰ ᱠᱚᱣᱟ
ᱦᱮᱸ᱾
ᱦᱟᱹᱛᱤᱨ ᱵᱟᱨᱪᱟᱛᱮ ᱦᱟᱹᱛᱤᱨ ᱵᱟᱪᱟ ᱛᱮᱢᱟᱠᱚ ᱦᱟᱡᱩᱜ ᱯᱚᱧᱪᱟᱥ ᱥᱟᱴᱴᱤ ᱦᱚᱸ ᱠᱚ ᱦᱟᱡᱩᱜ ᱾ ᱦᱟᱹᱛᱤᱨ ᱵᱟᱪᱟ ᱛᱮ ᱾
ᱦᱮᱸ ᱦᱮᱸ ᱦᱮᱸ ᱾
ᱦᱩᱸ ᱦᱮᱸ ᱨᱚᱡᱚ ᱠᱤᱭᱳ ᱾
ᱩᱝᱠᱟ ᱵᱤᱯᱟᱨ ᱾
ᱤᱧ ᱦᱚᱸ ᱵᱟᱲᱜᱮ ᱥᱮᱜ ᱨᱮ ᱢᱤᱱᱟᱹᱧᱟ ᱵᱟᱲᱜᱮ ᱴᱷᱮᱱ ᱢᱤᱱᱟᱹᱧᱟ ᱾
ᱟᱪᱪᱷᱟ ᱟᱪᱷᱤᱢ ᱾
ᱚᱲᱟᱜ ᱨᱤᱧ ᱵᱚᱞᱚ ᱞᱮᱱ ᱠᱷᱟᱱ ᱱᱮᱴᱣᱟᱨᱠ ᱰᱤᱥᱴᱟᱵᱽ ᱛᱟᱢᱟ ᱾
ᱥᱩᱯᱤ ᱫᱟ ᱟᱢᱮᱢ ᱞᱟᱹᱭ ᱫᱤᱧᱟ ᱡᱮ ᱦᱤᱥᱟᱹᱵᱽ ᱢᱟᱱᱮ ᱯᱟᱹᱭᱠᱟᱹᱨ ᱞᱮᱠᱟᱢ ᱟᱹᱰᱤ ᱞᱟᱵᱽ ᱦᱩᱭᱩᱜᱼᱟ ᱛᱚᱲᱛᱟ ᱦᱩᱭᱩᱜᱼᱟ ᱾ ᱢᱤᱫᱴᱟᱨ ᱥᱩᱠᱨᱤ ᱵᱚᱥᱛᱟ ᱦᱟᱡᱟᱨ ᱴᱟᱠᱟ ᱜᱟᱱ ᱞᱟᱵᱽ ᱾
ᱦᱩᱸ᱾
ᱟᱫᱚ ᱤᱱᱟᱹᱜ ᱰᱷᱮᱨ ᱦᱚᱯᱚᱱ ᱢᱤᱫ ᱥᱚᱸᱜᱮᱛᱮ ᱧᱟᱢ ᱦᱚᱸ ᱢᱩᱥᱠᱤᱞ ᱜᱮᱭᱟ ᱚᱱᱛᱮ ᱾
ᱵᱟᱝ ᱢᱮᱱᱟᱜ ᱠᱚᱣᱟ ᱾
ᱢᱚᱱᱮ ᱠᱟᱜ ᱢᱮ ᱯᱚᱪᱤᱥ ᱥᱚ ᱴᱟᱠᱟ ᱠᱟᱛᱮᱫ ᱛᱚ ᱢᱚᱱᱮ ᱠᱟᱜ ᱯᱮ ᱤᱧ ᱛᱤᱱ ᱦᱟᱡᱟᱨ ᱴᱟᱠᱟ ᱠᱟᱛᱮ ᱤᱧ ᱦᱟᱛᱟᱣ ᱠᱮᱫ ᱠᱚᱣᱟ ᱾
ᱦᱩᱸ
ᱛᱤᱱ ᱦᱟᱡᱟᱨ ᱠᱟᱛᱤᱧ ᱦᱟᱛᱟᱣ ᱠᱮᱜ ᱠᱚᱣᱟ ᱟᱨ ᱚᱱᱟ ᱦᱟᱡᱩᱜ ᱛᱮ ᱢᱟᱱᱮ ᱢᱚᱱᱮ ᱠᱟᱜ ᱢᱮ ᱢᱤᱫᱴᱮᱱ ᱡᱩᱫᱤ ᱦᱟᱛᱤᱨ ᱵᱟᱪᱪᱟ ᱡᱩᱫᱤᱧ ᱟᱹᱜᱩᱭ ᱠᱷᱟᱡ ᱟᱯ ᱴᱩ ᱰᱟᱣᱩᱱ ᱠᱷᱚᱨᱪᱟ ᱛᱤᱱᱟᱹᱜ ᱯᱟᱲᱟᱣ ᱱᱟ ᱟᱯᱮ ᱫᱚ ᱟᱯᱮ ᱫᱚ ᱚᱠᱟ ᱰᱤᱥᱴᱤᱠ?
ᱵᱟᱸᱠᱩᱲᱟ ᱾
ᱵᱟᱸᱠᱩᱲᱟ ᱢᱚᱱᱮ ᱠᱟᱜ ᱢᱮ ᱢᱤᱫᱴᱮᱱ ᱵᱟᱸᱠᱩᱲᱟ ᱠᱷᱚᱡ ᱦᱟᱛᱤᱨ ᱵᱟᱪᱪᱷᱟ ᱾ ᱟᱞᱮ ᱱᱚᱰᱮ ᱦᱟᱡᱩᱜ ᱛᱮ ᱥᱚᱢᱚᱭ ᱞᱟ ᱠᱷᱚᱨᱪᱟ ᱞᱟᱜᱟᱣᱤᱧᱟᱹ ᱱᱟᱦᱟᱧ ᱥᱟᱵ ᱠᱤᱫᱟᱹᱧ ᱵᱤᱥ ᱵᱤᱥ ᱦᱟᱡᱟᱨ ᱤᱧ ᱥᱟᱵ ᱠᱮᱫᱟ ᱾
ᱟᱯᱮ ᱫᱚ ᱚᱠᱟ ᱰᱤᱥᱴᱤᱠ?
ᱵᱤᱥ ᱦᱟᱡᱟᱨ ᱦᱚᱸ ᱵᱟᱭ ᱵᱤᱥ ᱦᱟᱡᱟᱨ ᱦᱚᱸ ᱵᱟᱝ ᱵᱟᱝ ᱞᱟᱜᱟᱜᱼᱟ ᱟᱞᱮ ᱱᱚᱸᱰᱮ ᱫᱚ ᱩᱛᱛᱚᱨ ᱫᱤᱱᱟᱡᱽᱯᱩᱨ ᱾
ᱚ ᱛᱟᱞᱮ ᱛᱚ ᱾
ᱵᱤᱥ ᱵᱤᱥ ᱦᱟᱡᱟᱨ ᱦᱚᱸ ᱵᱟᱝ ᱞᱟᱜᱟᱜᱼᱟ ᱯᱚᱱᱨᱚ ᱦᱟᱡᱟᱨ ᱾
ᱦᱮᱸ ᱦᱮᱸ ᱟ ᱦᱤᱡᱩᱜ ᱜᱮᱭᱟ ᱠᱚᱛᱚ ᱢᱟ ᱟᱯᱮ ᱚᱱᱛᱮ ᱦᱚᱱᱟᱜ ᱫᱚ ᱟᱞᱮ ᱨᱮᱱ ᱟᱞᱮ ᱱᱚᱰᱮ ᱠᱚ ᱦᱤᱡᱩᱜ ᱜᱮᱭᱟ ᱾
ᱟᱫᱚ ᱟᱫᱚ ᱯᱚᱱᱨᱚ ᱦᱟᱡᱟᱨ ᱠᱚᱢᱯᱤᱥᱤᱭᱟᱞᱤᱧ ᱦᱟᱡᱟᱨ ᱜᱤᱧ ᱥᱟᱵ ᱠᱮᱫᱟ ᱥᱮ ᱵᱤᱥ ᱦᱟᱡᱟᱨ ᱛᱚ ᱤᱧ ᱦᱚᱯᱚᱱᱤᱧ ᱟᱹᱜᱩ ᱠᱮᱫ ᱠᱚᱣᱟ ᱯᱚᱧᱪᱟᱥ ᱯᱚᱧᱪᱟᱥᱴᱤ ᱦᱚᱯᱚᱱᱤᱧ ᱟᱹᱜᱩ ᱞᱮᱠᱚᱠᱷᱟᱱ ᱯᱚᱧᱪᱟᱥ ᱯᱚᱧᱪᱟᱥ ᱛᱤᱱᱮ ᱰᱮᱲ ᱞᱟᱠᱷ᱾ ᱯᱚᱧᱪᱟᱥ ᱛᱤᱱᱮ ᱰᱮᱲ ᱞᱟᱠᱷ ᱟᱨ ᱜᱟᱹᱰᱤ ᱵᱷᱟᱲᱟ ᱵᱤᱥ ᱦᱟᱡᱟᱨ᱾ ᱜᱟᱹᱰᱤ ᱵᱷᱟᱲᱟ ᱦᱩᱭᱩᱜ ᱠᱟᱱᱟ ᱵᱤᱥ ᱦᱟᱡᱟᱨ ᱛᱟᱦᱚᱞᱮ ᱦᱩᱭᱩᱜ ᱠᱟᱱᱟ ᱮᱠ ᱞᱟᱠᱷ ᱥᱳᱛᱛᱳᱨ ᱦᱟᱡᱟᱨ᱾ ᱠᱷᱚᱨᱪᱟ ᱴᱳᱴᱟᱞ ᱤᱧᱟᱜ ᱟᱨᱢᱤᱫ ᱱᱤᱛᱚᱜ ᱡᱩᱫᱤ ᱯᱚᱧᱪᱟᱥᱴᱤ ᱥᱩᱠᱨᱤ ᱯᱟᱸᱪ ᱦᱟᱡᱟᱨ ᱠᱟᱛᱤᱧ ᱟᱹᱠᱷᱨᱤᱧ ᱞᱮᱠᱷᱟᱱ ᱛᱤᱱᱟᱹᱜ ᱦᱩᱭᱩᱜ ᱠᱟᱱᱟ?
ᱛᱟᱦᱮᱱ ᱛᱟᱢᱟ ᱟᱢᱟᱜ
ᱯᱚᱧᱪᱟᱥᱴᱤ ᱥᱩᱠᱨᱤ ᱯᱟᱸᱪ ᱦᱟᱡᱟᱨ ᱠᱟᱛᱤᱧ ᱟᱹᱠᱷᱨᱤᱧ ᱴᱳᱴᱟᱞ ᱛᱤᱱᱟᱹᱜ ᱦᱩᱭᱩᱜ ᱠᱟᱱᱟ? ᱯᱟᱸᱪ ᱞᱟᱠᱷ ᱢᱟ ᱦᱩᱭᱩᱜ ᱠᱟᱱ ᱛᱟᱞᱤᱧ᱾
ᱦᱮᱸ᱾ ᱦᱩᱭᱩᱜ ᱠᱟᱱᱟ᱾
ᱯᱚᱸᱪ ᱞᱟᱠᱷ ᱫᱩᱭ ᱞᱟᱠᱷ ᱨᱮᱭᱟᱜ ᱤᱧᱟᱹᱜ ᱢᱟᱞ ᱠᱷᱚᱡ ᱯᱟᱸᱪ ᱞᱟᱠᱷ ᱴᱟᱠᱟ ᱨᱮᱭᱟᱜ ᱤᱧ ᱤᱱᱠᱟᱢᱟ? ᱢᱟᱱᱮ ᱯᱟᱸᱪ ᱞᱟᱠᱷ ᱴᱟᱠᱟ ᱴᱳᱴᱟᱞ ᱟᱨ ᱠᱤ᱾
ᱦᱮᱸ᱾
ᱵᱟᱝ ᱚᱲᱟᱜ ᱨᱮ ᱫᱚ ᱢᱮᱱᱟᱜ ᱢᱮᱱᱟᱜ ᱜᱮᱭᱟ᱾
ᱟᱫᱚ ᱠᱟᱹᱴᱤᱡ ᱱᱮᱴᱣᱟᱨᱠ ᱰᱤᱥᱴᱟᱵ ᱛᱟᱢᱟ ᱵᱩᱪ ᱠᱮᱫᱟᱢ᱾ ᱤᱧ ᱚᱲᱟᱜ ᱚᱲᱟᱜ ᱤᱧ ᱦᱮᱡ ᱱᱟ ᱛᱚ
ᱞᱟᱵᱷ ᱫᱚ ᱢᱮᱱᱟᱜ ᱜᱮᱭᱟ ᱵᱟᱝ ᱫᱚ ᱵᱟᱝ
ᱪᱮᱠᱟᱭᱮᱱᱟ? ᱛᱤᱱᱟᱝ ᱜᱚᱝᱠᱮ?
ᱚᱲᱟᱜ ᱤᱧ ᱦᱮᱡ ᱱᱟ ᱥᱮ ᱱᱮᱸᱴᱣᱟᱨᱠ ᱰᱤᱥᱴᱟ ᱫᱟ
ᱦᱮᱸ ᱦᱮᱸ ᱜᱚᱝᱠᱮ ᱱᱮᱴ ᱚᱣᱟᱨᱠ ᱦᱚᱸ ᱰᱤᱥ ᱦᱮᱸ ᱦᱮᱸ ᱵᱟᱝ ᱫᱚ ᱟᱢᱟᱜ ᱰᱤᱥᱴᱟᱵ ᱠᱟᱱ ᱵᱟᱝ ᱫᱚ ᱤᱧᱟᱹᱜ ᱵᱩᱸᱡᱷᱟᱹᱣ ᱵᱟᱹᱧ ᱧᱟᱢ ᱫᱟ᱾
ᱚᱲᱟᱜ ᱤᱧ ᱦᱮᱡ ᱱᱟ ᱥᱮ ᱱᱮᱴ ᱚᱣᱟᱨᱠ
ᱚᱻ
ᱰᱤᱥᱴᱟᱨᱵ
ᱟᱢᱟᱜ ᱜᱮ ᱡᱟᱹᱱᱤᱡ ᱟᱢᱟᱜ ᱜᱮ ᱡᱟᱹᱱᱤᱡ ᱰᱤᱥᱴᱟᱵ ᱚᱜ ᱠᱟᱱᱟ᱾ ᱢᱮᱱ ᱫᱟᱹᱧ ᱟᱢᱟᱜ ᱜᱮ ᱡᱟᱸᱱᱤᱡ ᱰᱤᱥᱴᱟᱵ ᱚᱜ ᱠᱟᱱᱟ᱾ ᱦᱮᱞᱳ
ᱦᱮᱞᱳ ᱦᱮᱸ ᱜᱚᱝᱠᱮ ᱟᱸᱡᱚᱢᱚᱜ ᱠᱟᱱᱟ?
ᱦᱮᱞᱳ
ᱦᱮᱞᱳ
ᱦᱮᱸ ᱞᱟᱹᱭ ᱫᱟᱹᱧ ᱦᱮᱸ ᱜᱚᱝᱠᱮ ᱞᱟᱹᱭ ᱫᱟᱹᱧ ᱚᱲᱟᱜ ᱤᱧ ᱦᱮᱡ ᱱᱟ ᱥᱮ ᱠᱟᱹᱴᱤᱡ ᱱᱮᱴ ᱚᱣᱟᱨᱠ ᱰᱤᱥᱴᱟᱵ ᱵᱤᱥᱴᱟᱵ ᱫᱟᱲᱮᱟᱛᱟᱢᱟ ᱠᱟᱹᱴᱤᱡ ᱤᱧ